ᱚ
ᱡᱚᱦᱟᱨ ᱜᱮ ᱟᱹᱞᱤᱧᱟᱜ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ᱾
ᱛᱟᱦᱞᱮ ᱞᱤᱧ ᱞᱟᱹᱭ ᱫᱟ ᱚᱱᱛᱮ ᱫᱚ ᱢᱟᱱᱮ ᱪᱮᱫ ᱫᱤᱥᱚᱢ
ᱟᱪᱪᱷᱟ ᱱᱚᱛᱮ ᱫᱚ ᱦᱟᱸᱜ ᱫᱤᱥᱚᱢ ᱢᱮᱱᱛᱮ ᱱᱚᱛᱮ ᱯᱚᱱᱚᱛ ᱢᱮᱱ ᱠᱷᱟᱱ ᱫᱚ ᱳᱭᱮᱥᱴ ᱵᱮᱝᱜᱚᱞ ᱠᱷᱚᱱ ᱱᱚᱛᱮ ᱯᱟᱲᱟᱜ ᱠᱟᱱᱟ ᱦᱟᱸᱜ ᱟᱥᱟᱢ ᱫᱤᱥᱚᱢ ᱥᱮᱫ
ᱚᱱᱛᱮ ᱢᱟᱱᱮ ᱡᱟᱭᱜᱟ ᱠᱚᱫᱚ ᱰᱷᱟᱞᱩ ᱧᱚᱜ ᱜᱮᱭᱟ ᱪᱮᱛᱟᱱ ᱞᱟᱛᱟᱨ
ᱪᱮᱫ ᱪᱮᱛᱟᱱ ᱞᱟᱛᱟᱨ ᱮᱸ ᱱᱚᱛᱮ ᱫᱚ ᱦᱟᱸᱜ ᱪᱮᱛᱟᱱ ᱞᱟᱛᱟᱨ ᱢᱮᱱ ᱞᱮᱠᱷᱟᱱ ᱫᱚ ᱵᱟᱝ ᱜᱟᱱᱚᱜᱼᱟ᱾ ᱱᱚᱛᱮ ᱫᱚ ᱥᱚᱢᱟᱱ ᱱᱚᱛᱮ ᱫᱚ ᱮᱠᱫᱚᱢ ᱥᱚᱢᱟᱱ ᱱᱟᱥᱮᱱᱟᱜ ᱮᱸ ᱪᱚᱯᱚᱞ ᱧᱚᱜ ᱯᱟᱲᱟᱜ ᱠᱟᱱᱟ, ᱱᱚᱛᱮ ᱫᱚ ᱦᱟᱸᱜ᱾
ᱦᱩᱸ᱾
ᱱᱚᱛᱮ ᱫᱚ ᱦᱟᱸᱜ ᱡᱟᱦᱟᱸ ᱦᱟᱥᱟ ᱠᱚ ᱦᱟᱸᱜ, ᱤᱱᱟᱹᱜ ᱡᱟᱹᱥᱛᱤ ᱵᱟᱝ ᱨᱚᱦᱚᱲᱟ ᱢᱮᱱ ᱞᱮᱠᱷᱟᱱ᱾
ᱦᱚᱸ ᱫᱟᱜ ᱫᱟᱜ ᱜᱮ ᱛᱟᱦᱮᱱᱟ
ᱦᱳᱭ ᱦᱳᱭ᱾
ᱟᱨ ᱡᱩᱫᱤ ᱢᱟᱱᱮ ᱫᱟᱜ ᱠᱚ ᱡᱩᱫᱤ ᱡᱟᱹᱲᱤᱭᱟᱭ, ᱢᱮᱱᱠᱷᱟᱱ ᱠᱷᱟᱱ ᱟᱫᱚ ᱞᱚᱥᱚᱜ ᱜᱚᱫᱚᱜᱼᱟ ᱟᱹᱰᱤ ᱞᱚᱜᱚᱱ ᱜᱮ᱾
ᱦᱳᱭ ᱦᱳᱭ᱾
ᱟᱨ ᱵᱤᱨ ᱠᱚᱫᱚ ᱛᱤᱱᱟᱹᱜ ᱥᱟᱺᱜᱤᱱᱟ ᱥᱮ ᱚᱱᱛᱮ ᱨᱮᱫᱚ ᱵᱤᱨ ᱫᱚ ᱵᱟᱹᱱᱩᱜ ᱟᱹᱱᱤᱡ?
ᱚᱸᱰᱮ ᱵᱤᱨ ᱠᱚ ᱢᱮᱱᱞᱠᱷᱟᱱ ᱫᱚ ᱟᱞᱮ ᱠᱚ ᱥᱮᱫ ᱫᱚ ᱵᱤᱨ ᱜᱮ ᱵᱟᱹᱱᱩᱜᱼᱟ, ᱵᱩᱨᱩ ᱦᱚᱸ ᱵᱟᱹᱱᱩᱜᱼᱟ᱾ ᱟᱞᱮ ᱵᱤᱨ ᱢᱮᱱ ᱞᱮᱠᱷᱟᱱ ᱫᱚ ᱱᱚᱛᱮ ᱫᱚᱥ ᱵᱤᱥ ᱠᱤᱞᱳᱢᱤᱴᱟᱨ ᱪᱟᱞᱟᱜ ᱡᱟᱨᱩᱲᱟ, ᱟᱹᱰᱤ ᱡᱮᱞᱮᱧ ᱜᱮ᱾
ᱟᱫᱚ ᱢᱮᱱᱠᱷᱟᱱ ᱟᱵᱚ ᱥᱟᱱᱛᱟᱲ ᱠᱟᱱᱟ ᱵᱚᱱ ᱢᱟᱱᱮ ᱥᱟᱱᱛᱟᱲ ᱦᱚᱯᱚᱱ ᱫᱚ ᱦᱳᱭ ᱦᱚᱲ ᱦᱚᱭᱛᱳ, ᱥᱟᱨᱡᱚᱢ ᱥᱟᱠᱟᱢ ᱫᱚ ᱢᱟᱱᱮ ᱡᱟᱦᱟᱸᱱ ᱥᱟᱜᱩᱱ ᱠᱟᱹᱢᱤ ᱨᱮᱢᱟ ᱡᱟᱦᱟᱸᱱ ᱠᱟᱹᱢᱤ ᱨᱮᱜᱮ ᱞᱟᱜᱟᱜᱼᱟ ᱢᱮᱱᱠᱷᱟᱱ ᱛᱟᱦᱚᱞᱮ ᱟᱯᱮ ᱞᱟᱜᱟᱣ ᱟᱯᱮᱭᱟ ᱜᱮᱛᱚ ᱚᱱᱟ ᱥᱟᱠᱟᱢ ᱫᱚ ᱥᱟᱨᱡᱚᱢ ᱥᱟᱠᱟᱢ?
ᱟᱪᱪᱷᱟ ᱡᱟᱦᱟᱸ ᱥᱟᱨᱡᱚᱢ ᱥᱟᱠᱟᱢ ᱫᱚ ᱞᱟᱜᱟᱜ ᱜᱮᱭᱟ, ᱢᱮᱱᱠᱷᱟᱱ ᱢᱤᱫ ᱴᱮᱡ ᱵᱟᱨᱭᱟ ᱫᱟᱨᱮ ᱫᱚ ᱢᱮᱱᱟᱜ ᱜᱮᱭᱟ᱾ ᱚᱝᱠᱟ ᱵᱟᱜᱟᱱ ᱞᱮᱠᱟ ᱛᱟᱦᱮᱸ ᱵᱟᱜᱟᱱ ᱠᱚᱫᱚ, ᱵᱟᱞᱮ ᱵᱟᱜᱟᱱᱟ᱾
ᱨᱚᱦᱚᱭ ᱟᱠᱟᱜᱼᱟ ᱯᱮ?
ᱦᱳᱭ ᱦᱳᱭ᱾
ᱛᱟᱦᱚᱞᱮ ᱚᱱᱛᱮ ᱫᱚ ᱢᱟᱱᱮ ᱪᱮᱫ ᱠᱚ ᱢᱟᱱᱮ ᱵᱚᱸ ᱪᱮᱫ ᱠᱚ ᱦᱩᱭᱩᱜᱼᱟ ᱢᱟᱱᱮ ᱥᱚᱨᱦᱟᱭ ᱠᱚ, ᱵᱟᱦᱟ, ᱢᱟᱜ ᱢᱚᱬᱮ ᱠᱚ, ᱟᱠᱷᱟᱱ ᱠᱚ ᱚᱱᱟ ᱠᱚ ᱦᱩᱭᱩᱜᱼᱟ ᱥᱮ ᱟᱨᱚ ᱮᱴᱟᱜ ᱠᱤᱪᱷᱩ?
ᱟᱸᱻ ᱱᱚᱛᱮ ᱫᱚ ᱦᱟᱸᱜ ᱡᱟᱦᱟᱸᱢ ᱞᱟᱹᱭ ᱠᱟᱜᱼᱟ ᱥᱚᱦᱨᱟᱭ, ᱵᱟᱦᱟ, ᱚᱱᱟ ᱠᱚᱫᱚ ᱦᱟᱸᱜ ᱦᱳᱭᱳᱜ-ᱼ ᱠᱟ ᱡᱟᱦᱟᱸᱢ ᱞᱟᱹᱭ ᱠᱟᱜ ᱢᱟᱜ ᱢᱚᱬᱮ ᱱᱚᱣᱟ ᱢᱟᱜ ᱢᱚᱬᱮ ᱫᱚ ᱦᱟᱸᱜ, ᱪᱮᱫ ᱠᱟᱱᱟ ᱪᱮᱫ ᱵᱟᱝ ᱠᱟᱱᱟ ᱱᱚᱣᱟ ᱫᱚ ᱦᱟᱸᱜ ᱵᱟᱹᱧ ᱵᱟᱰᱟᱭᱟ ᱦᱟᱸᱜ᱾
ᱛᱟᱦᱚᱞᱮ ᱪᱮᱜ ᱠᱚ ᱦᱳᱭᱳᱜᱼᱟ?
ᱦᱮᱞᱳᱣ ᱾
ᱦᱮᱸ ᱟᱞᱮᱭᱟᱜ ᱨᱚᱲ ᱟᱸᱡᱚᱢᱚᱜ ᱠᱟᱱᱟ?
ᱦᱳᱭ ᱦᱳᱭ ᱟᱸᱡᱚᱢᱱᱟ ᱱᱤᱛ᱾ ᱾
ᱦᱩᱸᱜ-ᱩᱸ ᱪᱮᱫ ᱪᱮᱫ ᱠᱚ ᱦᱩᱭᱩᱜᱼᱟ ᱡᱮᱢᱚᱱ ᱱᱚᱜᱼᱚ, ᱭ ᱟᱵᱚ ᱥᱟᱶᱛᱟ ᱨᱮᱫᱚ ᱪᱮᱫ ᱪᱮᱫ ᱠᱚ ᱢᱟᱱᱮ ᱵᱚᱪᱷᱚᱨ ᱨᱮᱵᱚᱱ ᱵᱚᱸᱜᱟ ᱵᱩᱨᱩᱜ ᱜᱮᱭᱟ, ᱛᱟᱦᱚᱞᱮ ᱚ ᱟᱯᱮ ᱚᱱᱛᱮ ᱫᱚ ᱪᱮᱫ ᱞᱮᱠᱟ ᱠᱚ ᱵᱚᱸᱜᱟ ᱵᱩᱨᱩᱜᱼᱟ, ᱪᱮᱫ ᱠᱚ ᱦᱳᱭᱳᱜᱼᱟ?
ᱟᱪᱪᱷᱟ ᱱᱤᱛ ᱫᱚ ᱦᱟᱸᱜ ᱟᱸ ᱥᱩᱨ ᱠᱟᱱᱟ ᱡᱟᱦᱟᱸ ᱯᱚᱨᱚᱵᱽ ᱞᱮᱠᱟᱱ ᱛᱮᱫᱚ ᱡᱟᱦᱟᱸ, ᱫᱟᱸᱥᱟᱸᱭ ᱵᱚᱸᱜᱟ ᱦᱩᱭᱱᱟ, ᱟᱸᱜ ᱫᱟᱸᱥᱟᱸᱭ ᱯᱚᱨᱚᱵᱽ ᱦᱩᱭᱱᱟ᱾ ᱛᱟᱨᱯᱚᱨ ᱥᱚᱦᱨᱟᱭ ᱛᱟᱨᱯᱚᱨ ᱟᱸ ᱵᱟᱦᱟ, ᱱᱚᱣᱟ ᱠᱤ ᱯᱮᱭᱟ ᱫᱚ ᱦᱟᱸᱜ ᱡᱟᱹᱥᱛᱤ ᱦᱟᱸᱜ ᱠᱚ ᱟ ᱯᱚᱨᱚᱵᱽ ᱠᱚ ᱢᱟᱱᱟᱣᱮᱫ ᱠᱟᱱᱟ ᱦᱟᱸᱜ᱾
ᱟᱫᱚᱞᱤᱧ ᱢᱮᱱᱮᱫᱼᱟ ᱡᱮᱢᱚᱱ ᱦᱚᱜᱼᱚᱭ᱾ ᱦᱩᱹ ᱞᱟᱹᱭ ᱵᱤᱱ᱾
ᱮᱸᱜ ᱡᱟᱸᱦ ᱡᱟᱦᱟᱸ ᱮᱸ ᱪᱮᱫ ᱠᱚ ᱢᱮᱛᱟᱜᱼᱟ ᱚᱱᱟ ᱫᱚ ᱮ ᱥᱚᱦᱨᱟᱭ᱾ ᱥᱚᱦᱨᱟᱭ ᱫᱚ ᱛᱤᱱᱟᱹᱜ ᱫᱤᱱ ᱠᱚ ᱢᱟᱱᱟᱣᱮᱫ ᱠᱟᱱᱟ ᱦᱟᱸᱜ?
ᱟᱫᱚ ᱢᱮᱱᱠᱷᱟᱱ ᱯᱟᱹᱦᱤᱞ ᱫᱚ ᱞᱟᱹᱭ ᱛᱟᱦᱮᱸᱫ ᱠᱚ ᱱᱟᱦᱟᱜ ᱥᱚᱨᱦᱟᱭ ᱫᱚ ᱢᱬᱮ ᱫᱤᱱ ᱠᱚ ᱢᱟ ᱢᱟᱱᱟᱣᱟ ᱢᱮᱱᱠᱷᱟᱱ ᱱᱮ ᱱᱮᱛᱟᱨ ᱫᱚ ᱚ ᱯᱮ ᱫᱤᱱ ᱜᱮᱠᱚ ᱢᱟᱱᱟᱣᱫᱟ ᱟᱨᱪᱮᱫ᱾ ᱟᱫᱚ ᱚᱱᱛᱮ ᱫᱚ ᱚᱠᱟᱞᱮᱠᱟ?
ᱟᱞᱮ ᱠᱚ ᱥᱮᱫ ᱫᱚ ᱦᱟᱸᱜ ᱢᱚᱲᱮ ᱫᱤᱱ ᱠᱚᱠᱚ ᱞᱟᱹᱭ ᱮ ᱮᱸᱜ ᱱᱚᱛᱮ ᱫᱚ ᱢᱚᱲᱮ ᱫᱤᱱ ᱫᱚ ᱦᱟᱸᱜ ᱮ ᱨᱚᱲ ᱵᱟᱲᱟ ᱫᱚ ᱦᱩᱭᱩᱜᱼᱟ ᱢᱮᱱᱠᱷᱟᱱ ᱥᱚᱦᱨᱟᱭ ᱫᱚ ᱢᱟ ᱪᱮᱫ ᱠᱚ ᱢᱮᱛᱟ-ᱟ ᱛᱩᱨᱩᱭ ᱫᱤᱱ ᱦᱟᱸᱜ ᱦᱩᱭᱩᱜ ᱠᱟᱱᱟ ᱦᱟᱸᱜ᱾
ᱟᱫᱚ ᱚᱱᱮ ᱮᱸ ᱟᱫᱚ ᱚᱠᱟ
ᱟᱪᱪᱷᱟ ᱱᱮᱴᱳᱣᱟᱨᱠ ᱯᱨᱚᱵᱞᱮᱢ ᱦᱟᱸᱜ ᱦᱩᱭᱱᱟ᱾ ᱨᱚᱲ ᱵᱟᱝ ᱟᱸᱡᱚᱢ ᱞᱮᱱᱟ᱾
ᱚ ᱞᱟᱹᱭ ᱟᱹᱞᱤᱧ ᱢᱟᱱᱮ ᱥᱚᱨᱦᱟᱭ ᱵᱚᱸᱜᱟ ᱜᱮ ᱥᱚᱨᱦᱟᱭᱚᱜ
ᱟᱪᱪᱷᱟ ᱟᱪᱪᱷᱟ ᱥᱚᱦᱚᱨᱟᱭ ᱵᱚᱸᱜᱟ ᱫᱚ ᱵᱟᱞᱮ ᱥᱚᱦᱚᱨᱟᱭᱚᱜ-ᱟ ᱟᱞᱮ ᱫᱚ᱾ ᱦᱟᱸ ᱤᱝᱨᱮᱡᱤ ᱡᱟᱦᱟᱸ ᱤᱝᱨᱮᱡᱤ ᱛᱮ ᱡᱟᱱᱩᱣᱟᱨᱤ᱾ ᱦᱳᱭ ᱡᱟᱱᱩᱣᱟᱨᱤ ᱮ ᱪᱟᱸᱫᱳ ᱨᱮ ᱦᱟᱸᱜ ᱟᱞᱮᱫᱚ ᱦᱟᱸᱜ ᱥᱚᱦᱨᱟᱭᱚᱜ ᱠᱟᱱᱟ ᱡᱟᱱᱣᱟᱨᱤ ᱪᱳᱫᱽᱫᱳ ᱛᱟᱹᱨᱤᱠᱷ ᱠᱷᱚᱱ ᱦᱟᱸᱜ ᱮᱛᱚᱦᱚᱵ, ᱟᱫᱷᱚᱢ ᱠᱚᱫᱚ ᱦᱟᱸᱜ ᱱᱚᱭ ᱛᱟᱹᱨᱤᱠᱷ ᱠᱷᱚᱱ ᱜᱮ ᱦᱟᱸᱜ ᱮᱛᱚᱦᱚᱵ ᱦᱩᱭᱩᱜ ᱠᱟᱱᱟ᱾
ᱦᱩᱸ᱾
ᱦᱳᱭ ᱦᱳᱭ᱾
ᱟᱞᱮ ᱫᱚ ᱱᱟᱦᱟᱜ ᱱᱚᱛᱮ ᱫᱚ ᱦᱚᱜᱼᱚᱭ ᱥᱚᱨᱚᱦᱦᱟᱭ ᱵᱚᱸᱜᱟ, ᱦᱚᱸᱜᱼᱚᱭ ᱡᱮᱢᱚᱱ ᱦᱚᱜᱼᱚᱭ ᱛᱚ ᱥᱟᱱ ᱵᱚᱸᱜᱟ ᱪᱟᱜ ᱠᱟᱱᱟ᱾ ᱥᱟᱱ, ᱵᱷᱟᱫᱚᱨ, ᱫᱟᱸᱥᱟᱸᱭ, ᱥᱚᱨᱦᱟᱭ᱾
ᱟᱪᱪᱷᱟ ᱟᱪᱪᱷᱟ᱾
ᱤᱱᱟᱹ ᱵᱚᱸᱜᱟ ᱜᱮ ᱞᱮ ᱥᱚᱨᱚᱦᱟᱭᱚᱜᱼᱟ ᱟᱢᱵᱟ ᱵᱟᱥᱤᱭᱟᱹ ᱧᱤᱸᱫᱟᱹ᱾ ᱟᱫᱚ ᱚᱱᱟᱞᱤᱧ ᱞᱟᱹᱭᱮᱫᱼᱟ ᱡᱮᱢᱚᱱ ᱦᱚᱸᱜᱼᱚᱭ ᱥᱟᱠ ᱟᱸ ᱤᱭᱟᱹ ᱠᱚᱫᱚ ᱦᱩᱭᱩᱜ ᱟᱥᱮ ᱵᱟᱝ ᱥᱟᱠᱨᱟᱛ ᱠᱚ? ᱯᱩᱥ ᱵᱚᱸᱜᱟ ᱥᱟᱠᱨᱟᱛ᱾ ᱟᱞᱤᱧᱟᱜ ᱨᱚᱲ ᱟᱸᱡᱚᱢ ᱫᱟᱵᱮᱱ? ᱦᱟᱞᱳ᱾
ᱦᱳᱭ ᱟᱸᱡᱚᱢᱱᱟ ᱧᱤᱛ᱾
ᱚ ᱞᱟᱹᱭᱮᱫᱼᱟᱞᱤᱧ ᱛᱟᱦᱚᱞᱮ ᱥᱟᱠᱨᱟᱛ ᱠᱚᱫᱚ ᱪᱮᱫᱠᱟ ᱯᱩᱥ ᱵᱚᱸᱜᱟ ᱨᱮᱜᱮᱯᱮ ᱢᱟᱱᱟᱣ
ᱟᱪᱪᱷᱟ ᱥᱟᱠᱨᱟᱛ ᱫᱚ ᱦᱟᱸᱜ ᱢᱤᱫ ᱫᱷᱟᱣ ᱛᱮᱞᱮ ᱢᱟᱱᱟᱣᱮᱫ ᱠᱟᱱᱟ ᱟᱞᱮ ᱫᱚ ᱦᱟᱸᱜ᱾ ᱥᱚᱦᱨᱟᱭ ᱥᱟᱸᱶ ᱛᱤ ᱧᱟᱦᱟᱸᱜ ᱢᱟᱱᱟᱣ ᱦᱩᱭᱩᱜ ᱠᱟᱱᱟ ᱚᱱᱟ ᱚᱱᱟ ᱢᱤᱫ ᱫᱷᱟᱣ ᱛᱮᱜᱮ ᱦᱟᱸᱜ ᱛᱩᱨᱩᱭ ᱫᱤᱱ ᱦᱟᱸᱜ ᱞᱮ ᱢᱟᱱᱟᱣᱮᱫ ᱠᱟᱱᱟ ᱚᱱᱟ ᱥᱚᱦᱨᱟᱭ ᱜᱮ ᱦᱟᱸᱜ ᱥᱚᱦᱨᱟᱭ ᱥᱟᱸᱶ ᱛᱮᱜᱮ ᱥᱟᱠᱨᱟᱛ ᱢᱩᱪᱟᱹᱫ ᱡᱟᱦᱟᱸ ᱞᱮᱠᱟ ᱩᱢ, ᱱᱟᱠᱟᱭ, ᱠᱷᱩᱱᱴᱟᱹᱣ᱾ ᱡᱟᱞᱮ ᱦᱟᱹᱠᱩ ᱠᱟᱴᱠᱚᱢ ᱛᱟᱨᱯᱚᱨ ᱮᱸ ᱥᱟᱠᱨᱟᱛ᱾ ᱱᱚᱝᱠᱟ ᱦᱟᱸᱜ ᱞᱮ ᱢᱟᱱᱟᱣᱮᱫ ᱠᱟᱱᱟ ᱟᱞᱮ ᱠᱚ ᱥᱮᱫ ᱫᱚ᱾
ᱟᱫᱚ ᱢᱤᱫ ᱥᱟᱶ ᱛᱮᱫᱚ ᱪᱮᱫ ᱞᱮᱠᱟ ᱯᱮ ᱢᱟᱱᱟᱣᱜ ᱠᱟᱱᱟ? ᱟᱜᱮ ᱯᱮ ᱥᱟᱠ-ᱨᱟᱛᱚᱜ-ᱟ ᱥᱮ ᱯᱮ
ᱟᱜᱮ ᱫᱚ ᱟᱞᱮ ᱟ ᱫᱚ ᱦᱟᱸᱜ ᱞᱟᱦᱟ ᱫᱚ ᱦᱟᱸᱜ
ᱥᱚᱦᱚᱨᱟᱭ ᱯᱟᱲᱟᱜ ᱠᱟᱱᱟ ᱡᱟᱦᱟᱸ ᱞᱮᱠᱟ ᱪᱮᱫ ᱠᱚ ᱢᱮᱛᱟᱜ ᱩᱢ, ᱛᱟᱨᱯᱚᱨ ᱫᱟᱠᱟᱭ ᱠᱷᱩᱱᱴᱟ. ᱣ, ᱡᱟᱞᱮ ᱛᱟᱨᱯᱚᱨ ᱮ ᱦᱟᱹᱠᱩ ᱠᱟᱴᱠᱚᱢ ᱛᱟᱨᱯᱚᱨ ᱥᱟᱠᱨᱟᱛ ᱫᱚ ᱦᱟᱸᱜ ᱦᱩᱭᱩᱜ ᱠᱟᱱᱟ ᱞᱟᱥ ᱫᱤᱱ,
ᱦᱮᱸ ᱟᱫᱚ ᱚᱱᱮ ᱥᱟᱠᱨᱟᱛ ᱨᱮᱢᱟ ᱟᱞᱮ ᱫᱚ ᱢᱟᱱᱮ ᱯᱮ ᱫᱤᱱ ᱞᱮ ᱯᱮ ᱢᱤᱫᱤᱱ ᱞᱮᱠᱟᱜᱮ ᱦᱩᱭᱩᱜᱼᱟ ᱢᱤᱫ ᱫᱤᱱ ᱫᱚ ᱱᱟᱦᱟᱜ ᱯᱤᱴᱷᱟᱹ ᱠᱚ ᱤᱥᱤᱱ ᱦᱩᱭᱩᱜᱼᱟ, ᱛᱟᱨ ᱫᱚᱥᱟᱨ ᱦᱤᱞᱳᱜ ᱢᱟᱱᱮ ᱡᱚᱢ ᱵᱟᱲᱟ ᱠᱟᱛᱮᱜ ᱵᱷᱚᱡᱟ ᱛᱩᱧ ᱦᱩᱭᱩᱜᱼᱟ, ᱟᱨ ᱛᱟᱨ ᱫᱚᱥᱟᱨ ᱦᱤᱞᱚᱜ ᱫᱚ ᱟᱫᱚ ᱚᱱᱮ ᱠᱷᱟᱱ ᱡᱟᱦᱟᱸ ᱟᱵᱚᱣᱟᱜ ᱢᱟᱱᱮ ᱥᱮᱨᱢᱟ ᱱᱟᱣᱟ ᱥᱮᱨᱢᱟ ᱵᱚᱱ ᱞᱟᱹᱭᱟ ᱡᱟᱦᱟᱸ ᱢᱟᱜᱽ ᱵᱚᱸᱜᱟ ᱟᱠᱟᱱ ᱯᱳᱭᱞᱳ ᱟᱠᱷᱟᱱ, ᱚᱱᱟᱦᱚᱸ ᱠᱮ ᱠᱚᱫᱚ ᱯᱚᱨᱚᱵᱽ ᱠᱚ ᱢᱟᱱᱟᱣᱟ ᱠᱮ ᱠᱚᱫᱚ ᱢᱟᱱᱮ ᱯᱚᱨᱚᱵᱽ ᱠᱚᱜᱮ ᱦᱩᱭᱩᱜ ᱜᱮᱭᱟ ᱟᱨ ᱚᱱᱟ ᱢᱟᱥ ᱥᱟᱱᱛᱟᱲᱟᱜ ᱯᱳᱭᱞᱳ ᱢᱟᱦᱟ ᱤᱭᱟᱹ ᱠᱟᱱᱟ, ᱥᱮᱨᱢᱟ ᱚᱲᱟᱜ ᱠᱚᱨᱮᱜ ᱠᱚ ᱥᱚᱲᱮ ᱵᱟᱲᱟᱭ ᱜᱮᱭᱟ ᱡᱮᱞ ᱥᱚᱲᱮ ᱠᱚ ᱚᱱᱠᱟ, ᱟᱫᱚ ᱯᱤᱴᱷᱟᱹ ᱡᱮᱞ ᱯᱤᱴᱷᱟᱹ ᱠᱚᱞᱮ ᱵᱮᱱᱟᱣ ᱜᱮᱭᱟ ᱟᱫᱚ ᱟᱯᱮ ᱢᱟ ᱦᱟᱱᱮ ᱥᱟᱠᱨᱟᱛ ᱦᱤᱞᱳᱜ ᱯᱤᱴᱷᱟᱹ ᱠᱚ ᱯᱮ ᱵᱮᱱᱟᱣ ᱟᱥᱤ ᱵᱟᱝ ᱡᱮᱞ ᱯᱤᱴᱷᱟ. ᱯᱟᱛᱲᱟ ᱯᱤᱴᱷᱟ?
ᱟᱪᱪᱷᱟ ᱟᱞᱮ ᱠᱚ ᱥᱮᱫ ᱫᱚ ᱦᱟᱸᱜ ᱥᱟ ᱥᱟᱠᱨᱟᱛ ᱦᱤᱞᱳᱜ ᱫᱚ ᱯᱤᱴᱷᱟᱹ ᱦᱩᱭ ᱵᱮᱱᱟᱣ ᱜᱮᱭᱟ ᱞᱮ ᱢᱮᱱᱠᱷᱟᱱ ᱡᱤᱞ ᱯᱤᱴᱷᱟᱹ ᱠᱚᱫᱚ ᱦᱟᱸᱜ ᱵᱟᱝ ᱚᱱᱟ ᱥᱩᱱᱩᱢ ᱯᱤᱴᱷᱟᱹ ᱠᱚᱜᱮ ᱦᱟᱸᱜ ᱞᱮ ᱵᱮᱱᱟᱣᱮᱫ ᱠᱟᱱᱟ ᱥᱟᱶ ᱛᱮ ᱡᱟ ᱵᱚᱡᱷᱟ ᱛᱩᱧ ᱱᱚᱣᱟ ᱵᱚᱡᱷᱟ, ᱦᱟᱸᱜ ᱥᱮᱸᱫᱽᱨᱟ ᱞᱮ ᱪᱟᱞᱟᱣ ᱞᱟᱦᱟᱜ ᱟ ᱛᱟᱨᱯᱚᱨ ᱦᱟᱸᱜ ᱞᱮ ᱛᱩᱧᱟ ᱦᱟᱸᱜ, ᱦᱳᱭ ᱦᱳᱭ ᱟᱪᱷᱟ ᱟᱯᱮ ᱠᱚᱥᱮᱫ ᱫᱚ ᱥᱮᱸᱫᱽᱨᱟ ᱯᱮ ᱪᱟᱞᱟᱜ ᱟᱥᱮ ᱵᱟᱝ?
ᱥᱮᱸᱫᱽᱨᱟ ᱫᱚ ᱱᱟᱦᱟᱜ ᱧᱩᱛᱩᱢ ᱠᱚ ᱪᱟᱞᱟᱜ ᱟ ᱜᱟᱹᱴᱤᱡ ᱠᱚ ᱢᱟᱱᱮ ᱠᱚ ᱪᱟᱞᱟᱜᱼᱟ ᱟᱫᱚ ᱢᱟᱱᱮ ᱟᱜᱼᱥᱟᱨ ᱟᱛᱮᱫ ᱠᱚ ᱪᱟᱞᱟᱜᱼᱟ ᱵᱤᱨ ᱛᱮ ᱠᱟᱹᱴᱤᱡ ᱠᱚ ᱪᱟᱞᱟᱣ ᱱᱟ ᱱᱟᱥᱮᱱᱟᱜ ᱠᱚ ᱟᱹᱜᱩ ᱢᱟᱱᱮ ᱡᱟᱦᱟᱸᱭ ᱪᱮᱞᱮ ᱠᱚ ᱧᱟᱢ ᱟᱨ ᱵᱟᱠᱚ ᱧᱟᱢ ᱟᱫᱚ ᱦᱮᱡ ᱠᱟᱛᱮ ᱟᱫᱚ ᱚᱱᱟ ᱱᱟᱦᱟᱜ ᱵᱚᱡᱷᱟ ᱠᱚ ᱛᱩᱧᱟ
ᱟᱪᱪᱷᱟ ᱟᱪᱪᱷᱟ ᱟᱪᱪᱷᱟ ᱛᱚᱵᱮ ᱥᱮᱸᱫᱽᱨᱟ ᱫᱚ ᱪᱟᱞᱟᱣ ᱫᱚ ᱪᱟᱞᱟᱣ ᱦᱩᱭᱩᱜ ᱜᱮᱭᱟ,
ᱦᱮᱸ ᱵᱟᱝᱠᱷᱟᱱ ᱵᱷᱚᱡᱟ ᱫᱚ ᱪᱤᱠᱟᱹᱛᱮᱧ ᱛᱩᱧᱟ,
ᱟᱪᱟ ᱟᱪᱟ ᱟᱪᱟ
ᱛᱟᱦᱚᱞᱮ ᱫᱟᱸᱥᱟᱭ ᱵᱚᱸᱜᱟ ᱫᱟᱸᱥᱟᱭ